ᱦᱮᱸ ᱡᱚᱦᱟᱨ ᱜᱮ ᱞᱟᱹᱭ ᱵᱤᱱ᱾
ᱟᱫᱚ ᱪᱮᱜ ᱦᱚᱸ ᱵᱟᱝᱟ, ᱢᱤᱫᱴᱟᱝ ᱠᱷᱚᱵᱚᱨ ᱞᱤᱧ ᱵᱟᱲᱟᱭ ᱠᱮᱜᱼᱟ᱾
ᱦᱩᱸ᱾
ᱟᱯᱮ ᱚᱸᱰᱮ ᱚᱠᱟ ᱟᱯᱮ ᱟᱛᱩ ᱨᱮ ᱥᱩᱠᱨᱤ ᱠᱚ ᱦᱚᱯᱚᱱ ᱠᱟᱱᱟ ᱪᱮᱛᱟ?
ᱥᱩᱠᱨᱤ,
ᱥᱩᱠᱨᱤ ᱠᱚ ᱦᱚᱯᱚᱱ ᱟᱠᱟᱱᱟ ᱪᱮᱛᱟ ᱟᱞᱤᱧ ᱟᱹᱜᱩ ᱠᱮ ᱠᱚᱣᱟ ᱟᱨᱠᱤ᱾
ᱚᱸᱻ ᱦᱳᱭ ᱠᱚ ᱦᱚᱯᱚᱱ ᱟᱠᱟᱱ ᱜᱮᱭᱟ᱾ ᱟᱫᱚ ᱛᱤᱱᱟᱹᱝ ᱜᱟᱱ ᱵᱤᱱ ᱤᱫᱤ ᱠᱮᱠᱚᱣᱟ?
ᱠᱷᱩᱵ ᱡᱟᱹᱥᱛᱤ ᱫᱚ ᱵᱟᱝᱟ᱾ ᱟᱞᱤᱧ ᱫᱚ ᱵᱟᱨᱭᱟ ᱞᱤᱧ ᱟᱹᱜᱩ ᱠᱤᱠᱤᱱ ᱠᱮᱭᱟ᱾
ᱚᱸᱻ ᱵᱟᱹᱨᱭᱟ ᱜᱮ?
ᱦᱳᱭ ᱵᱟᱨᱭᱟ ᱜᱮ, ᱟᱫᱚ ᱡᱟᱥᱛᱤ ᱫᱚ ᱞᱤᱧ ᱪᱤᱠᱟᱹ ᱠᱚᱣᱟ ᱵᱟᱨᱭᱟ ᱠᱷᱟᱱ ᱜᱤ
ᱦᱳᱭ ᱠᱚ ᱦᱚᱯᱚᱱ ᱟᱠᱟᱱᱟ ᱦᱟᱸᱜ ᱟᱫᱚ ᱦᱟᱸᱜ, ᱛᱤᱱᱟᱹᱝ ᱠᱟᱛᱮᱫ ᱦᱟᱸᱜ ᱠᱚ ᱟᱹᱠᱷᱨᱤᱧᱮᱫ ᱠᱚᱣᱟ ᱚᱱᱟ ᱫᱚ ᱦᱟᱸᱜ ᱴᱷᱤᱠ ᱵᱟᱹᱞᱤᱧ ᱞᱟᱹᱭ ᱫᱟᱲᱮᱭᱟᱜᱼᱟ ᱞᱤᱧ᱾
ᱟᱨ ᱡᱚᱢ ᱠᱚᱫᱚ ᱠᱚ ᱥᱮᱬᱟ ᱜᱚᱫᱽ ᱟᱠᱟᱫᱟ‌‌ ᱥᱮ ᱟᱣᱨᱤ?
ᱦᱳᱭ ᱡᱚᱢ ᱫᱚ ᱦᱚᱸᱜᱼᱚᱭ ᱠᱚ ᱥᱮᱬᱟ ᱤᱫᱤ ᱜᱚᱫ ᱟᱠᱟᱫ ᱜᱮ ᱤᱫᱤ ᱜᱚᱫ ᱠᱟᱜᱼᱟ ᱠᱚ ᱡᱚᱢ ᱫᱚ ᱦᱟᱸᱜ ᱵᱟᱹᱭ ᱵᱟᱹᱭᱛᱮ,
ᱟᱫᱚ ᱦᱟᱸᱜ, ᱤᱫᱤ ᱫᱚᱠᱚ ᱟᱥᱩᱞ ᱫᱚᱠᱚ ᱜᱟᱱᱚᱜᱼᱟ᱾ ᱟᱹᱰᱤ ᱡᱩᱛ ᱡᱩᱭᱟᱹ ᱠᱟᱱᱟ ᱠᱚ ᱱᱩᱠᱩ ᱫᱚ ᱱᱤᱨᱟᱹᱴ ᱜᱮᱭᱟ ᱠᱚ ᱟᱨ ᱥᱟᱭᱤᱡ ᱦᱚᱸ ᱟᱹᱰᱤ ᱠᱚ ᱥᱟᱭᱤᱡᱚᱜᱼᱟ ᱱᱩᱠᱩ ᱫᱚ᱾ ᱠᱷᱩᱵ ᱞᱚᱜᱚᱱ ᱠᱚ ᱦᱟᱨᱟᱜᱼᱟ᱾
ᱚᱱᱟ ᱜᱮᱛᱚ ᱵᱷᱟᱜᱤ, ᱟᱨ ᱩᱱᱠᱩ ᱡᱚᱢ ᱢᱟᱱᱮ ᱡᱟᱦᱟᱸᱭ ᱥᱩᱠᱨᱤ ᱠᱚ ᱡᱚᱢ ᱧᱩ, ᱩᱱᱠᱩ ᱵᱷᱟᱜᱮ ᱠᱚ ᱡᱚᱢ ᱧᱩᱭᱟ, ᱳᱱᱠᱳ ᱫᱚ ᱦᱚᱲᱢᱚ ᱫᱚᱠᱚ ᱦᱚᱲᱢᱚ ᱜᱚᱫᱚᱜᱼᱟ᱾
ᱦᱩᱸ ᱦᱩᱸ ᱦᱩᱸ᱾
ᱟᱨ ᱚᱠᱚᱭ ᱥᱩᱠᱨᱤ ᱢᱟᱱᱮ ᱡᱚᱢ ᱦᱚᱸ ᱵᱟᱠᱚ ᱡᱚᱢᱟ᱾ ᱩᱴᱟᱹ ᱦᱤᱨᱤᱪᱟᱭ ᱪᱤᱠᱟᱹᱭᱟ ᱢᱚᱴᱟᱢᱩᱴᱤ ᱚᱱᱠᱟᱱ ᱥᱩᱠᱨᱤ ᱫᱚ ᱠᱩᱥᱤ ᱜᱮ ᱵᱟᱹᱞᱤᱧ ᱠᱩᱥᱤᱭᱟᱠᱚ᱾ ᱟᱨ ᱮᱠᱷᱟᱞᱮ ᱫᱚᱦᱚ ᱞᱮᱫᱮᱭᱟ᱾ ᱚᱱᱠᱟ ᱜᱮ, ᱦᱮᱸ ᱡᱚᱢ ᱜᱮ ᱵᱟᱭ ᱡᱚᱢᱟ᱾ ᱫᱟᱜ ᱨᱮᱜᱮ ᱛᱟᱦᱮᱭᱮᱱᱟ ᱫᱤᱱᱟᱹᱥᱚᱨᱟ ᱟᱹᱲᱤᱥ ᱪᱟᱵᱟᱭ ᱱᱟᱞᱤᱧ᱾
ᱚᱸᱻ ᱟᱫᱚ ᱤᱫᱤᱭ ᱠᱷᱟᱱ ᱦᱤᱡᱩᱜ ᱵᱤᱱ ᱢᱤᱜ ᱫᱤᱱ, ᱠᱩᱞᱤ ᱤᱫᱤ ᱠᱚᱵᱤᱱ ᱛᱤᱱᱟᱹᱝ ᱠᱟᱛᱮ? ᱱᱛᱮ ᱱᱟᱦᱟᱜ ᱫᱟᱢ ᱠᱚ ᱪᱮᱫ ᱞᱮᱠᱟ ᱨᱚᱯᱚᱲ ᱪᱟᱞᱟᱜᱼᱟ
ᱠᱷᱚᱵᱚᱨ ᱫᱚᱞᱤᱧ ᱧᱟᱢ ᱟᱠᱟᱜᱼᱟ ᱧᱟᱢ ᱫᱚ ᱟᱫᱚ ᱢᱮᱱ ᱠᱟᱛᱷᱟ ᱦᱩᱭᱩᱜ ᱠᱟᱱᱟ ᱛᱤᱱᱟᱹᱜ ᱡᱚᱢ ᱠᱚ ᱥᱮᱬᱟ ᱥᱮ ᱵᱟᱝ ᱚᱱᱟᱜᱮ ᱟᱫᱚ ᱠᱟᱛᱷᱟ ᱫᱚ᱾ ᱚᱱᱟᱜᱮ ᱠᱟᱹᱡ ᱟᱹᱵᱤᱱ ᱦᱚᱸ ᱠᱟᱹᱡ ᱜᱟᱯᱟ ᱥᱮᱛᱟᱜ ᱥᱮᱱ ᱵᱟᱝ ᱨᱚᱦᱚᱸ ᱢᱤᱫ ᱡᱮᱠ ᱪᱟᱞᱟᱣ ᱠᱟᱛᱮᱜ ᱠᱟᱹᱡ ᱠᱷᱚᱵᱚᱨ ᱵᱤᱱ ᱦᱟᱛᱟᱣ ᱟᱹᱜᱩ ᱞᱮᱠᱷᱟᱱ ᱵᱷᱟᱜᱮ ᱠᱚᱜᱼᱟ᱾
ᱦᱮᱸ
ᱤᱱᱟᱹᱠᱷᱟᱱ ᱫᱚ ᱤᱱᱟᱹᱠᱷᱟᱱ ᱫᱚ ᱟᱹᱞᱤᱧ ᱞᱤᱧ ᱥᱩᱵᱤᱫᱷᱟ ᱠᱚᱜᱼᱟ ᱟᱫᱚ ᱪᱮᱫ᱾ ᱟᱨ ᱵᱟᱝ ᱪᱟᱞᱟᱣ ᱦᱩᱭ ᱠᱚᱜ ᱛᱟᱹᱞᱤᱧᱟ ᱵᱟᱨ ᱫᱮᱠᱷᱟ᱾
ᱦᱳᱭ ᱦᱳᱭ
ᱤᱱᱟᱹᱠᱷᱟᱱ ᱢᱤᱫ ᱡᱤᱜᱷᱟ ᱨᱮᱞᱤᱧ ᱪᱟᱞᱟᱣ ᱠᱚᱜᱣᱟ ᱟᱨ ᱟᱹᱜᱩ ᱛᱚᱨᱟ ᱜᱮ ᱠᱤᱱᱟᱹᱞᱤᱧ
ᱦᱳᱭ ᱟᱫᱚ ᱚᱱᱟ ᱟᱨ ᱢᱤᱫ ᱥᱚᱯᱚ ᱛᱟᱨᱯᱚᱨᱮ ᱠᱷᱟᱱ ᱫᱚ ᱠᱟᱹᱡ ᱠᱚ ᱵᱷᱟᱹᱜᱤ ᱠᱚᱜᱼᱟᱭ ᱟᱞᱤᱧᱟᱜ ᱠᱟᱛᱷᱟ ᱥᱤᱠ ᱫᱚ ᱱᱤᱛᱚᱜ ᱦᱚᱸᱭ ᱦᱟᱸᱜ ᱠᱚ ᱥᱮᱬᱟ ᱤᱫᱤᱭᱠᱟᱜᱼᱟ᱾ ᱢᱟᱱᱮ ᱥᱚᱫᱽᱫᱚ ᱵᱤᱦᱟᱹᱜ ᱫᱚ ᱟᱨ ᱢᱤᱫ ᱥᱚᱯᱛᱟ ᱞᱮᱠᱟ ᱛᱟᱦᱮᱸ ᱞᱮᱱᱠᱷᱟᱱ ᱫᱚ ᱮᱸᱜᱟᱛ ᱵᱟᱹᱜᱤ ᱠᱟᱹᱡ ᱠᱚ ᱥᱮᱬᱟ ᱞᱮᱠᱷᱟᱱ ᱵᱷᱟᱹᱜᱤ ᱠᱚᱜᱼᱟ᱾ ᱱᱤᱛᱚᱜ ᱮᱸᱜᱟᱛ ᱛᱚᱣᱟ ᱦᱚᱸᱠᱚ ᱧᱩ ᱵᱟᱲᱟᱭᱮᱫ ᱜᱮᱭᱟ ᱥᱮ ᱡᱚᱢ ᱵᱟᱲᱟᱭᱮᱫ ᱜᱮᱭᱟ ᱨᱮᱦᱚᱸ ᱠᱚ
ᱦᱳᱭ ᱦᱳᱭ ᱡᱚᱢ ᱠᱚ ᱵᱟᱹᱜᱤ ᱧᱚᱜ ᱞᱮᱠᱷᱟᱱ ᱫᱚ ᱱᱟᱯᱟᱭᱚᱜᱼᱟ ᱟᱨᱠᱤ᱾
ᱦᱳᱭ ᱦᱳᱭ
ᱛᱤᱱᱟᱹᱝ ᱠᱟᱛᱮ ᱟᱨᱦᱚᱸ ᱛᱤᱱᱟᱹᱝ ᱮ ᱫᱟᱢ ᱟᱹᱟᱞᱤᱧᱟ ᱟᱨᱦᱚᱸ ᱚᱱᱟᱜᱮ ᱡᱷᱟᱢᱮᱞᱟ᱾
ᱦᱚ ᱚᱱᱠᱟ ᱯᱮ ᱦᱟᱡᱟᱨ ᱞᱮᱠᱟ ᱫᱚ ᱦᱩᱭᱩᱜ ᱜᱮᱭᱟ ᱦᱟᱸᱜ᱾ ᱚᱱᱟ ᱫᱚ ᱢᱮᱱᱟᱜ ᱜᱮᱭᱟ ᱦᱟᱸᱜ ᱯᱮ ᱦᱟᱡᱟᱨ ᱫᱚ ᱥᱟᱵ ᱠᱟᱜ ᱵᱤᱱ ᱦᱟᱸᱜ
ᱦᱳᱭ ᱚᱱᱟᱱᱟᱜ ᱵᱷᱟᱜᱮ
ᱛᱟᱨᱯᱚᱨᱮ ᱦᱟᱸᱜ ᱚᱱᱟ ᱯᱚᱨᱮ ᱦᱟᱸᱜ ᱛᱤᱱᱟᱹᱜ ᱠᱚ ᱵᱟᱲᱦᱟᱣᱮᱫᱼᱟ ᱥᱮ ᱠᱚᱢᱮᱫᱼᱟ ᱦᱚᱜ ᱚᱱᱟ ᱟᱹᱵᱤᱱ ᱦᱟᱸᱜ ᱵᱤᱱ ᱪᱮᱫ ᱞᱮᱠᱟ ᱵᱤᱱ ᱠᱚᱢ ᱦᱚᱪᱚ ᱫᱟᱲᱮᱭᱟᱠᱚᱣᱟ ᱵᱟᱲᱦᱟᱣ ᱦᱚᱪᱚ ᱫᱟᱲᱮᱭᱟᱠᱚᱣᱟ᱾
ᱟᱱᱟ ᱢᱟ ᱱᱤᱡᱮ ᱪᱮᱛᱟᱱ ᱨᱮᱜᱮ ᱰᱤᱯᱮᱱᱰ ᱟᱭ᱾
ᱦᱩᱸ ᱩ
ᱟᱫᱚ ᱵᱚᱨᱥᱚ ᱢᱟᱲᱟᱝ ᱠᱷᱚᱱᱟᱜ ᱜᱮ ᱞᱟᱹᱭ ᱫᱚᱞᱤᱧ ᱞᱟᱹᱭ ᱟᱹᱜᱩ ᱠᱟᱜ ᱠᱚᱣᱟ ᱦᱟᱸᱜ ᱥᱩᱠᱨᱤ ᱛᱟᱞᱤᱧ ᱫᱚᱨᱠᱟᱨ᱾
ᱦᱚ ᱦᱳᱭ ᱰᱷᱮᱨ ᱜᱮᱠᱚ ᱦᱚᱯ ᱯᱷᱳᱱ ᱟᱠᱟᱱᱟ ᱚᱱᱠᱟ ᱫᱚᱥ ᱵᱟᱨᱚᱴᱤ ᱞᱮᱠᱟ᱾ ᱵᱟᱦᱟᱜ ᱤᱫᱤᱭᱟᱠᱚ ᱵᱤᱱ ᱦᱟᱸᱜ ᱦᱤᱡᱩᱜ ᱵᱤᱱ ᱥᱚᱢᱚᱭᱛᱮᱫ ᱟᱨ ᱞᱤᱧ ᱠᱷᱚᱵᱚᱨᱟᱵᱤᱱᱟ ᱦᱟᱸᱜ᱾ ᱵᱩᱡᱷᱟᱹᱣ ᱠᱮᱜᱟ ᱵᱤᱱ
ᱮᱠᱫᱚᱢ ᱪᱟᱞᱟᱣ ᱠᱟᱛᱮ ᱞᱤᱧ ᱟᱹᱜᱩ ᱩᱛᱟᱹᱨᱮᱭᱟ ᱟᱫᱚ᱾ ᱵᱮᱠᱟᱨ ᱵᱟᱨ ᱯᱮᱡ ᱠᱷᱚᱡ ᱪᱟᱞᱣ ᱱᱟᱜ ᱡᱷᱟᱢᱮᱞᱟ
ᱦᱳᱭ ᱦᱳᱭ
ᱛᱟᱦᱞᱮ ᱵᱤᱱ ᱟᱹᱥᱩᱞ ᱠᱚᱜᱮᱭᱟ ᱵᱤᱱ ᱢᱚᱱᱮ ᱵᱟᱲᱟ ᱠᱟᱱᱟᱫᱼᱟ?
ᱟᱹᱥᱩᱞ ᱠᱚᱣᱟᱞᱤᱧ ᱢᱟᱲᱟᱝ ᱥᱮᱨᱢᱟᱞᱤᱧ ᱟᱹᱥᱩᱞ ᱞᱮᱫᱮᱭᱟ ᱢᱤᱫᱴᱟᱝ ᱢᱚᱴᱟᱢᱩᱴᱤ ᱱᱚᱜᱼᱚᱭ ᱫᱟᱠᱟ ᱮᱢᱟᱱ ᱠᱚ ᱚ ᱤᱛᱟᱹᱫ ᱜᱮ-ᱟ ᱞᱮ ᱚᱱᱟ ᱨᱮᱦᱚᱸ ᱚᱠᱟᱨᱮᱢ ᱜᱤᱰᱤᱭᱟ᱾ ᱠᱷᱟᱱ ᱡᱟᱦᱟᱸ ᱜᱮ ᱩᱱᱤ ᱨᱦᱚᱱ ᱫᱩᱞ ᱵᱟᱲᱟᱭᱟ᱾
ᱦᱳᱭ ᱦᱳᱭ ᱦᱳᱭ ᱟᱨ ᱰᱟᱝᱨᱟ ᱚᱱᱠᱟ ᱢᱟ ᱡᱚᱛᱚᱱᱟᱜ ᱢᱟ ᱵᱟᱠᱚ ᱡᱚᱢᱟᱠᱚ ᱥᱮ ᱡᱚᱛᱚᱱᱟᱜ ᱩᱱᱠᱩ ᱫᱚ ᱵᱟᱝ ᱮᱢ ᱥᱮ ᱚᱱᱟ ᱰᱟᱝᱨᱟ ᱠᱚᱫᱚ ᱥᱩᱠᱨᱤ ᱥᱟᱱ ᱫᱚ ᱡᱷᱚᱛᱚ ᱱᱟᱜ ᱜᱮᱠᱚ ᱡᱚᱢᱟ᱾
ᱦᱩᱸ ᱦᱩᱸ᱾
ᱟᱞᱤᱧ ᱦᱚᱸᱞᱤᱧ ᱫᱚᱦᱚ ᱫᱚᱞᱤᱧ ᱫᱚᱦᱚ ᱣᱟᱠᱟᱜ ᱠᱚ ᱜᱮᱭᱟ᱾ ᱢᱟᱱᱮ ᱯᱮᱭᱟ ᱞᱮ ᱢᱮᱱᱟᱜ ᱠᱚᱣᱟ ᱢᱤᱫᱴᱟᱝ ᱫᱚᱼᱼ ᱠᱩᱰᱩ ᱞᱤᱧ ᱫᱚᱦᱚ ᱠᱟᱫᱮᱭᱟ ᱟᱨ ᱵᱟᱨᱭᱟ ᱫᱚ ᱮᱸᱜᱟ ᱞᱤᱧ ᱫᱚᱦᱚ ᱣᱟᱠᱟᱜ ᱠᱤᱱᱟᱹ᱾
ᱟᱪᱷᱟ ᱟᱪᱷᱟ᱾
ᱟᱫᱚ ᱦᱟᱸᱜ ᱤᱭᱟᱹᱻᱼᱼ ᱩᱸᱻ ᱠᱩᱲᱩ ᱫᱚ ᱦᱟᱸᱜ ᱦᱟᱨᱟ ᱟᱠᱟᱱ ᱜᱮᱭᱟ ᱚᱱᱠᱟ ᱯᱚᱧᱪᱟᱥ ᱥᱟᱴ ᱠᱤᱞᱳ ᱫᱚᱭ ᱦᱩᱭᱩᱜ-ᱟ᱾ ᱪᱮᱛᱟᱱ ᱨᱮ ᱟᱨ ᱩᱱᱠᱤᱱ ᱦᱟᱸᱜᱼᱼ ᱦᱚᱭ ᱦᱚᱭ ᱟᱨ ᱩᱱᱠᱤᱱ ᱩᱸᱻᱼᱼ
ᱢᱟᱨᱟᱝ ᱠᱟᱱᱟᱭ᱾
ᱚ ᱯᱟᱴᱷᱤ ᱫᱚ ᱦᱟᱸᱜ ᱮᱸᱜᱟ ᱛᱚ ᱦᱟᱸᱜ ᱠᱤᱱ ᱟᱹᱭᱤᱼᱼ ᱩᱸ ᱜᱚᱴ ᱦᱟᱜ ᱠᱤᱱ ᱪᱟᱞᱟᱣ ᱜᱚᱫᱚᱜ- ᱟ ᱟᱨ ᱠᱤᱪᱷᱩ ᱫᱤᱱ ᱠᱷᱟᱱ ᱜᱮ ᱦᱟᱸᱜ᱾ ᱟ ᱢᱤᱫ ᱛᱮᱜᱮ ᱞᱤᱧ ᱟᱜᱩᱣ ᱠᱟᱜ ᱠᱚᱣᱟ ᱥᱮ᱾
ᱟᱫᱚ ᱫᱮᱠᱷᱟᱣ ᱞᱮᱫᱮᱭᱟ ᱵᱤᱱ ᱥᱮ ᱵᱟᱝᱟ ᱤᱭᱟᱹ ᱴᱷᱮᱱ ᱫᱚ?
ᱟᱸᱥ ᱟᱹᱣᱨᱤᱞᱤᱧ ᱤᱫᱤᱭ ᱭᱟ ᱯᱟᱞ ᱫᱩ ᱦᱟᱸᱜ᱾ ᱤᱫᱤᱭ ᱠᱤᱱᱟ ᱞᱤᱧ ᱦᱟᱸᱜ ᱵᱟᱹᱭ ᱵᱟᱹᱭ ᱛᱮ᱾
ᱟᱯᱮ ᱫᱚ ᱟᱫᱚ ᱩᱸᱜᱼᱼ ᱩᱸᱻ ᱩᱱᱠᱩ ᱥᱟᱸᱬᱚ ᱫᱚ ᱟᱛᱩ ᱨᱮ ᱜᱮ ᱢᱮᱱᱟᱭᱟ ᱥᱮ ᱮᱸ ᱚᱠᱟ ᱨᱮ?
ᱟᱹᱛᱩ ᱨᱮᱫᱚ ᱵᱟᱝ ᱦᱟᱱᱟᱼᱼ ᱟᱸ ᱠᱷᱟᱱᱴᱟᱲ ᱰᱤᱦᱤᱸ ᱨᱮᱦ ᱪᱟᱞᱟᱣ ᱦᱩᱭᱩᱜ-ᱟᱸ᱾ ᱠᱷᱟᱱᱴᱟᱲ ᱰᱤᱦᱤ ᱨᱮ ᱢᱮᱱᱟᱭᱟ ᱚᱸᱰᱮ᱾
ᱦᱩᱸᱜ᱾
ᱚᱸᱰᱮ ᱦᱚᱸ ᱩᱱᱤ ᱤᱫᱤᱭ ᱭᱟ ᱚᱱᱟ ᱢᱤᱫᱴᱟᱹᱝᱼᱼ ᱦᱚᱯᱚᱱᱮ ᱦᱟᱛᱟᱣᱮᱭᱟ ᱩᱱᱤ ᱦᱚᱸ᱾
ᱚᱱᱠᱟ ᱜᱮ ᱜᱚᱴᱟ ᱜᱮ᱾
ᱦᱚᱭ᱾
ᱟᱫᱚ ᱚᱱᱠᱟ ᱞᱮᱠᱟ ᱛᱮ ᱦᱟᱸᱜ ᱟᱫᱚ ᱪᱮᱫ ᱢᱤᱫᱴᱟᱝ ᱦᱚᱯᱚᱱ ᱜᱮᱥᱮ ᱦᱟᱛᱟᱣᱮᱭᱟ ᱡᱮ ᱮᱢ ᱦᱩᱭᱩᱜ-ᱟ᱾
ᱦᱮᱸ᱾
ᱟᱨ ᱪᱤᱜ ᱵᱤᱱ ᱞᱟᱹᱭᱟ᱾
ᱦᱚᱸᱻᱩᱸ᱾
ᱟᱫᱚ ᱱᱚᱝᱠᱟ ᱦᱟᱨᱟ ᱞᱮᱱ ᱠᱷᱟᱱ ᱠᱚ ᱦᱚᱯᱚᱱ ᱵᱟᱲᱟ ᱞᱮᱱ ᱠᱷᱟᱱ ᱱᱤᱡᱮᱜ ᱜᱮᱦᱟᱸᱜᱼᱼ ᱯᱨᱚᱯᱷᱤᱴ ᱢᱟ ᱦᱩᱭᱩᱜ-ᱟ ᱥᱮ᱾
ᱦᱚᱭ ᱦᱚᱭ ᱚᱱᱟᱜᱮ, ᱟᱫᱚ ᱪᱮᱫ? ᱦᱚᱭ ᱚᱱᱟ ᱟᱫᱚ ᱪᱮᱫ ᱢᱤᱫ ᱡᱤᱠᱷᱟᱱ ᱢᱤᱫᱴᱮᱱ ᱦᱚᱯᱚᱱ ᱜᱮᱥᱮ᱾ ᱡᱟᱷᱟᱸᱼᱼ ᱦᱳᱭᱻ ᱯᱩᱭᱥᱟᱹ ᱮᱢ ᱠᱷᱚᱱᱟᱜ ᱟᱫᱚ ᱦᱚᱯᱚᱱ ᱮᱢ ᱜᱮ ᱱᱟᱯᱟᱭᱚᱜ-ᱟ᱾
ᱦᱩᱸ᱾
ᱟᱨ ᱪᱤᱞᱤ ᱥᱩᱠᱨᱤ ᱴᱷᱮᱱ ᱵᱤᱱ ᱫᱮᱠᱷᱟᱣ ᱦᱚᱪᱚᱭ ᱞᱟᱹᱜᱤᱫ ᱩᱱᱠᱩ ᱫᱚ? ᱛᱟᱦᱚᱞᱮᱜ ᱚᱸᱻᱱ ᱚᱠᱟ ᱞᱮᱠᱟᱱ ᱥᱩᱠᱨᱤ ᱠᱟᱱᱟ ᱠᱚ?
ᱩᱱᱠᱚ ᱦᱩᱱᱟᱹᱝᱼᱼ ᱥᱮᱬᱟᱭ ᱜᱮᱛᱟ ᱠᱚ ᱫᱚ ᱞᱩᱛᱩᱨ ᱩᱱᱤ ᱩᱱᱠᱩ᱾ ᱦᱩᱸ, ᱥᱮᱬᱟ ᱥᱮᱬᱟ ᱞᱩᱛᱩᱨ ᱛᱟᱠᱚ ᱫᱚ᱾ ᱟᱨ ᱠᱤᱪᱷᱚ ᱢᱚᱴᱟ ᱧᱚᱜᱚᱜ ᱜᱮᱫᱚ ᱩᱱᱤ ᱩᱱᱠᱩ ᱴᱷᱮᱱ᱾ ᱩᱱᱠᱩ ᱴᱷᱮᱱ ᱦᱟᱸᱜ ᱞᱤᱧ ᱫᱮᱠᱷᱟ ᱣᱮᱭᱟ ᱦᱟᱸᱜ ᱟᱫᱚᱼᱼ ᱪᱮᱫ ᱞᱮᱠᱟ ᱦᱟᱸᱜ ᱡᱩᱣᱟᱹᱭᱮᱜ ᱠᱚᱣᱟᱭ ᱦᱟᱸᱜ ᱚᱱᱟ ᱫᱚᱼᱼ
ᱚᱱᱟ ᱜᱮᱛᱚ ᱠᱟᱛᱷᱟ ᱢᱟ ᱚᱱᱟ ᱜᱮ ᱡᱟᱦᱟᱸ ᱜᱮ ᱡᱩᱫᱤᱻ ᱮᱸᱜᱟ ᱫᱚᱻ ᱱᱩᱭ ᱫᱚᱻ ᱵᱟᱝ ᱯᱩᱭᱞᱩ ᱵᱟᱨ ᱥᱮ ᱚᱠᱟ ᱞᱮᱠᱟ ᱥᱮ ᱫᱚᱥᱟᱨ ᱵᱟᱨ
ᱦᱩᱸ ᱱᱩᱠᱤᱱ ᱫᱚ ᱦᱟᱸᱜ ᱫᱚᱥᱟᱨ ᱫᱷᱟᱣ ᱠᱤᱱ ᱯᱟᱲᱟᱜ ᱠᱟᱱᱟ
ᱯᱳᱭᱞᱩ ᱫᱷᱟᱣ ᱨᱤᱱ ᱫᱚ ᱦᱟᱸᱜ ᱞᱤᱧ ᱟᱠᱷᱨᱤᱧ ᱠᱟᱜ ᱠᱚᱣᱟ ᱚᱱᱠᱟ ᱢᱤᱫᱴᱮᱱ ᱨᱤᱱ ᱫᱚ ᱦᱟᱸᱜ ᱟᱠ ᱴᱤ ᱦᱚᱯᱚᱱ ᱠᱚ ᱛᱟᱦᱮᱸ ᱞᱮᱱᱟ ᱟᱨ ᱢᱤᱫᱴᱮᱝ ᱨᱤᱱ ᱫᱚ ᱦᱟᱸᱜ ᱫᱚᱥ ᱴᱤ ᱦᱚᱯᱚᱱ ᱠᱚ ᱛᱟᱦᱮᱸ ᱞᱮᱱᱟ ᱟᱫᱚ ᱢᱚᱴᱟ ᱢᱩᱴᱤ ᱦᱟᱸᱜ ᱯᱮ ᱦᱟᱡᱟᱨ ᱠᱟᱛᱮᱫ ᱦᱟᱸᱜ ᱥᱟᱵ ᱠᱟᱜ ᱢᱮ ᱟᱨ ᱯᱮ ᱦᱟᱡᱟᱨ ᱠᱟᱛᱮᱫ ᱫᱚᱞᱤᱧ ᱟᱹᱠᱷᱨᱤᱧ ᱠᱟᱜ ᱠᱚᱣᱟ᱾
ᱦᱩᱸ
ᱢᱤᱫᱴᱮᱝ ᱦᱩᱭᱩᱜ ᱠᱟᱱᱟᱻ ᱪᱚᱵᱵᱤᱥ ᱦᱟᱡᱟᱨ᱾ ᱟᱨ ᱢᱤᱫᱴᱮᱝ ᱦᱩᱭᱩᱜ ᱠᱟᱱᱟ ᱛᱤᱨᱤᱥ ᱦᱟᱡᱟᱨ ᱵᱩᱡᱷᱟᱣ᱾
ᱟᱪᱪᱷᱟ ᱟᱪᱪᱷᱟ ᱟᱪᱪᱷᱟ
ᱦᱩᱸ ᱚᱝᱠᱟ ᱨᱮᱦᱟᱸᱜ ᱚᱸᱰᱮ ᱠᱷᱚᱱ ᱪᱷᱚ ᱦᱟᱡᱟᱨ ᱴᱟᱠᱟ ᱫᱚ ᱦᱟᱸᱜ ᱵᱟᱫᱽ ᱵᱤᱱ᱾
ᱚᱸ ᱚᱱᱟ ᱫᱚ ᱪᱮᱫ ᱵᱤᱱ ᱥᱟᱵ ᱠᱮᱜᱼᱟ ᱟᱫᱚ ᱪᱷᱚ ᱦᱟᱡᱟᱨ?
ᱚᱱᱟ ᱪᱷᱚ ᱦᱟᱡᱟᱨ ᱫᱚ ᱦᱟᱸᱜ ᱚᱸᱰᱮ ᱦᱟᱸᱜ ᱯᱟᱞ ᱨᱮᱱᱟᱜ᱾ ᱦᱩᱸ ᱢᱟᱱᱮ ᱦᱟᱸᱜ ᱯᱮ ᱦᱟᱡᱟᱨ ᱠᱟᱛᱮᱱ ᱦᱟᱸᱜ ᱪᱷᱚ ᱦᱟᱡᱟᱨ ᱴᱟᱠᱟ᱾ ᱵᱩᱡᱷᱟᱣ ᱠᱮᱜᱼᱟ ᱵᱤᱱ? ᱪᱷᱚ ᱦᱟᱡᱟᱨ ᱴᱟᱠᱟ ᱵᱟᱫ ᱞᱮᱠᱷᱟᱱ ᱚᱝᱠᱟᱛᱮ ᱦᱩᱸ ᱢᱤᱫᱴᱮᱱ ᱨᱮᱱᱟᱜ ᱵᱟᱱᱟᱨ ᱜᱮ ᱪᱚᱵᱽᱵᱤᱥ ᱦᱟᱡᱟᱨ ᱠᱟᱛᱮᱜ ᱛᱤᱸᱜᱩᱱᱟ᱾
ᱟᱪᱪᱷᱟ ᱦᱩᱸ
ᱦᱳᱭ ᱪᱚᱵᱽᱵᱤᱥ ᱦᱟᱡᱟᱨ ᱠᱟᱛᱮᱫ ᱛᱤᱸᱜᱩᱱᱟ ᱚᱝᱠᱟᱛᱮ ᱦᱩᱭᱩᱜ ᱠᱟᱱᱟ ᱟᱴᱪᱚᱞᱞᱤᱥ ᱦᱟᱡᱟᱨ᱾
ᱚᱱᱟ ᱦᱳᱭᱩᱜ ᱠᱟᱱ ᱛᱟᱞᱤᱧᱟ ᱯᱨᱚᱯᱷᱤᱴ ᱱᱤᱛ ᱫᱷᱟᱹᱵᱤᱡ ᱛᱮ᱾
ᱟᱸ ᱵᱷᱟᱜᱤ ᱜᱮ᱾ ᱠᱩᱥᱤ ᱞᱤᱧ ᱵᱩᱡᱷᱟᱹᱣ ᱠᱮᱜᱼᱟ ᱱᱚᱣᱟ ᱵᱤᱱ ᱞᱟᱹᱭᱟᱜ ᱞᱤᱧ ᱫᱚ᱾ ᱱᱚᱜᱼᱚᱝᱠᱟ ᱢᱟᱱᱮ ᱱᱚᱣᱟ ᱨᱮᱱᱟᱜ ᱡᱟᱦᱟᱸ ᱟᱫᱚ ᱫᱷᱚᱨᱚᱱ ᱯᱚᱥᱚᱱ ᱠᱚ ᱪᱮᱜ ᱞᱮᱠᱟ ᱮᱱᱛᱮ?
ᱟᱫᱚ ᱚᱱᱟ ᱦᱟᱸᱜ ᱡᱚᱢ ᱧᱩ ᱢᱟ ᱦᱟᱸᱜ ᱚᱱᱮ ᱵᱤᱱ ᱵᱟᱰᱟᱭ ᱜᱮ ᱡᱚᱢ ᱧᱩ ᱢᱟ ᱦᱟᱸᱜ ᱡᱟ ᱮᱢ ᱦᱩᱭᱩᱜᱼᱟ ᱚᱱᱟᱜᱮ᱾ ᱚᱱᱟᱦ ᱜᱮ ᱦᱟᱸᱜ ᱡᱟ ᱠᱷᱚᱨᱚᱪ ᱟᱨ ᱪᱮᱫ ᱚᱱᱮ ᱦᱟᱸᱜ ᱤᱭᱟᱹ ᱥᱤᱡᱤᱱ ᱫᱚ ᱠᱟᱹᱡ ᱧᱮᱞ ᱵᱟᱲᱟ ᱦᱩᱭᱩᱜᱼᱟ ᱥᱩᱠᱨᱤᱢ ᱟᱲᱟᱜ ᱞᱮᱠᱷᱟᱱ ᱧᱮᱞ ᱵᱟᱲᱟ ᱦᱩᱭᱩᱜ ᱜᱮᱭᱟ ᱥᱮ ᱛᱤᱸᱜᱩ ᱯᱤ ᱵᱟᱲᱟ ᱦᱩᱭᱩᱜ ᱜᱮᱭᱟ᱾
ᱵᱩᱡᱷᱟᱹᱣ ᱠᱮᱜᱼᱟ ᱵᱤᱱ?
ᱟᱪᱪᱷᱟ ᱟᱫᱚ ᱚᱱᱟ ᱫᱚ ᱡᱟᱦᱟᱸ ᱜᱚᱫ ᱟᱠᱟᱱ ᱜᱮ ᱟᱸ ᱟᱹᱞᱤᱧ ᱛᱟᱞᱦᱮ ᱚᱱᱟ ᱵᱮᱵᱚᱥᱛᱟᱻ ᱧᱮᱞᱟ ᱞᱤᱧ ᱵᱤᱱ ᱵᱩᱡᱷᱟᱹᱣ ᱠᱮᱜᱼᱟ ᱵᱤᱱ?
ᱦᱚᱭ ᱦᱚᱭ ᱱᱚᱝᱠᱟ ᱜᱮ ᱦᱟᱛᱟᱣ ᱠᱤᱱ ᱠᱷᱟᱱ ᱫᱚ ᱵᱟᱨᱭᱟ ᱢᱤᱫ ᱫᱷᱟᱣ ᱨᱮᱜᱮ ᱦᱟᱛ ᱛᱟᱣ ᱜᱮ ᱵᱷᱟᱹᱜᱤ ᱢᱤᱫᱴᱮᱱ ᱫᱚᱦᱚᱸ ᱠᱚ ᱫᱚ ᱵᱟᱝ ᱵᱷᱟᱜᱤᱭᱟ᱾ ᱚᱠᱟ ᱠᱚᱨᱮ ᱨᱳᱜᱽ ᱠᱚ ᱦᱤᱡᱩᱜᱼᱟ ᱪᱮᱫ ᱦᱤᱡᱩᱜᱼᱟ ᱵᱟᱠᱷᱟᱱ ᱜᱚᱡ ᱠᱚᱜ ᱢᱟ᱾
ᱟᱨ ᱚᱝᱠᱟ ᱜᱷᱚᱴᱚᱱᱟ ᱜᱷᱚᱴᱟᱣ ᱠᱟᱱ ᱜᱮᱭᱟ ᱥᱮ ᱢᱟᱲᱟᱝ ᱛᱮ ᱦᱚᱸ᱾ ᱛᱮᱦᱮᱧᱟᱜ ᱡᱮ ᱱᱟᱣᱟᱱ ᱠᱟᱛᱷᱟ ᱠᱟᱱᱟ ᱚᱱᱠᱟ ᱫᱚ ᱦᱟᱸᱜ ᱵᱟᱝᱟ ᱢᱟᱲᱟᱝ ᱠᱚ ᱛᱮ ᱦᱚᱸ ᱠᱚ ᱜᱷᱚᱴᱚᱱᱟ ᱦᱟᱸᱜ ᱵᱚᱱ ᱧᱮᱞ ᱟᱹᱜᱩ ᱠᱟᱜ ᱜᱮᱭᱟ᱾
ᱦᱩᱸ ᱟᱫᱚ ᱢᱤᱫᱴᱟᱝ ᱜᱟᱱ ᱦᱟᱸᱜ ᱢᱤᱫᱴᱮᱱ ᱜᱟᱱ ᱡᱩᱫᱤ ᱛᱟᱦᱮᱱ ᱛᱮ ᱵᱷᱩᱥᱟᱹᱲᱟᱢᱟᱭ ᱦᱚᱯᱚᱱᱟᱢᱟᱭ ᱥᱮ᱾ ᱟᱹᱰᱤ ᱵᱷᱟᱹᱜᱤ ᱤᱱᱟᱹᱠᱷᱟᱱ ᱫᱚ ᱟᱹᱵᱤᱱ ᱦᱚᱸᱵᱤᱱ ᱥᱩᱵᱤᱫᱟᱜᱼᱟ ᱪᱮᱫᱟᱜ ᱥᱮ ᱡᱟᱜᱮ ᱵᱤᱱ ᱟᱠᱷᱨᱤᱧ ᱠᱚᱣᱟ ᱵᱟᱝᱠᱷᱟᱱ ᱚᱸᱰᱮ ᱠᱷᱚᱱ ᱢᱤᱫᱴᱮᱱ ᱨᱮᱦᱚᱸ ᱵᱤᱱ ᱫᱚᱦᱚᱭᱮᱭᱟ ᱟᱹᱵᱤᱱ ᱨᱟᱹᱪᱩᱣᱟᱹ᱾
ᱦᱳᱭ ᱦᱳᱭ ᱟᱨ ᱥᱩᱠᱨᱤ ᱠᱟᱛᱷᱟ ᱢᱟᱞᱟᱝ ᱨᱚᱯᱚᱲ ᱮᱱᱟ ᱟᱹᱰᱤ ᱱᱟᱯᱟᱭ ᱠᱟᱛᱷᱟ᱾
ᱦᱩᱸ
ᱥᱟᱶᱛᱮ ᱡᱩᱫᱤ ᱟᱨ ᱢᱤᱫᱴᱮᱱ ᱵᱤᱱ ᱵᱮᱵᱚᱥᱛᱷᱟ ᱫᱟᱲᱮᱭᱟᱹᱧᱟᱹ᱾ ᱞᱮᱭᱟ ᱵᱤᱱ ᱠᱟᱹᱱᱟᱹᱧ ᱩᱰᱤ ᱜᱮ ᱟᱨ ᱦᱚᱸ ᱞᱤᱧ ᱠᱩᱥᱤ ᱠᱚᱜ-ᱟ ᱩᱱᱠᱩ ᱤᱭᱟᱹ ᱤᱭᱟᱹ ᱥᱤᱢ ᱞᱤᱧ ᱯᱟᱱᱛᱮᱭᱮᱫ ᱠᱚᱣᱟᱞᱤᱧ ᱦᱟᱸᱜ ᱯᱩᱸᱰ ᱯᱩᱸᱰ ᱥᱤᱢ ᱵᱩᱥᱟ ᱹᱜ ᱟᱨ ᱠᱤ ᱠᱟᱞᱚᱴ ᱦᱩᱭᱩᱜ ᱠᱟᱞᱚᱴ ᱠᱷᱟᱱ ᱫᱚ ᱵᱷᱟᱹᱜᱤᱜᱼᱟ ᱟᱨᱠᱤ᱾
ᱡᱟᱸᱦᱟᱱᱟᱜ ᱠᱟᱹᱢᱤ ᱠᱚᱨᱮ ᱵᱤᱱ ᱞᱟᱜᱟᱣ ᱠᱚ ᱞᱟᱹᱜᱤᱫ ᱟ ᱥᱮ ᱡᱩᱣᱟᱹ ᱠᱚ ᱞᱟᱹᱜᱤᱫ ᱟᱹᱵᱤᱱ?
ᱵᱟᱝᱟ ᱞᱤᱧ ᱡᱩᱣᱟᱹ ᱠᱚ ᱞᱟᱹᱜᱤᱫ ᱯᱩᱸᱰ ᱥᱤᱢ ᱢᱟᱲᱟᱝ ᱛᱮᱠᱚ ᱛᱟᱦᱮᱸ ᱠᱟᱱᱟ᱾ ᱮᱠᱫᱚᱢ ᱠᱚ ᱢᱩᱪᱟᱹᱫ ᱟᱠᱟᱱᱟ ᱠᱩᱣᱟᱹ ᱠᱚᱣᱟᱞᱤᱧ ᱯᱩᱸᱰ ᱥᱤᱢ᱾ ᱟᱹᱞᱤᱧ ᱯᱩᱸᱰ ᱥᱤᱢ ᱫᱚᱦᱚ ᱠᱚᱣᱟᱞᱤᱧ ᱟᱨᱠᱤ
ᱚ ᱦᱳᱭ ᱢᱮᱱᱟᱜ ᱫᱚ ᱢᱮᱱᱟᱜ ᱠᱚᱜᱮᱭᱟ ᱟᱞᱮ ᱱᱚᱛᱮ ᱨᱮᱦᱚᱸ ᱰᱷᱮᱨ ᱜᱮ ᱟᱫᱚ ᱦᱟᱸᱜ ᱠᱚ ᱟᱹᱠᱷᱨᱤᱧ ᱠᱚᱣᱟ ᱥᱮ ᱵᱟᱝ ᱦᱟᱸᱜ ᱠᱩᱞᱤ ᱦᱩᱭᱩᱜᱼᱟ
ᱦᱳᱭ ᱟᱨ ᱚᱱᱟ ᱠᱟᱹᱡ ᱵᱤᱱ ᱨᱚᱯᱚᱲ ᱴᱷᱤᱠ ᱟᱹᱞᱤᱧᱟ ᱛᱚ᱾ ᱮᱸᱰᱮᱠᱷᱟᱱ ᱫᱚ ᱵᱷᱟᱹᱜᱤᱜᱼᱟ ᱟᱨᱠᱤ ᱠᱩᱤᱫᱤᱱ ᱱᱮᱰᱟ ᱟᱹᱜᱩ ᱟᱠᱟᱜ ᱞᱤᱧ ᱟᱫᱚ ᱪᱮᱫ ᱦᱟᱸᱜ᱾
ᱦᱩᱸ
ᱥᱚᱢᱚᱭ ᱠᱚ ᱵᱟᱝ ᱧᱟᱢ ᱵᱟᱲᱟᱛᱮ ᱟᱹᱞᱤᱧ ᱦᱚ ᱚᱠᱟ ᱨᱮᱦᱚᱸ ᱠᱷᱚᱡᱽ ᱠᱷᱚᱵᱚᱨ ᱠᱚ ᱵᱟᱞᱤᱧ ᱦᱟᱛᱟᱣ ᱟᱠᱟᱫᱼᱟ᱾
ᱦᱩᱸ